ᱦᱮᱞᱳ᱾
ᱮᱸ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ ᱱᱟᱯᱟᱭ ᱜᱮ᱾
ᱟᱨ ᱪᱮᱫ ᱞᱮᱠᱟ ᱢᱮᱱᱟᱜ ᱵᱤᱱᱟ?
ᱦᱮᱸ ᱜᱚᱝᱠᱮ ᱞᱟᱹᱭ ᱫᱟᱞᱤᱧ ᱟᱹᱞᱤᱧ ᱫᱚ ᱱᱟᱯᱟᱭ ᱜᱮ ᱢᱮᱱᱟᱜ ᱞᱤᱧᱟ, ᱦᱮᱸ᱾ ᱦᱩᱸ ᱞᱮᱵᱤᱱ᱾
ᱟᱞᱤᱧ ᱦᱚᱸ ᱵᱮᱥ ᱵᱟᱲᱟ ᱜᱮ ᱟᱹᱵᱤᱱ ᱫᱚ ᱪᱮᱫ ᱠᱚ ᱵᱤᱱ ᱪᱮᱫ ᱠᱚᱵᱤᱱ ᱪᱤᱠᱟᱹᱭᱮᱫᱼᱟ ᱱᱤᱛᱳᱜ?
ᱦᱮᱸ ᱱᱤᱛᱚᱜ ᱱᱚᱜ-ᱚᱭ ᱨᱩᱢ ᱥᱮᱫ ᱨᱮ ᱫᱩᱲᱩᱵ ᱦᱩᱭ ᱟᱠᱟᱱᱟ᱾
ᱚ ᱟᱹᱰᱤ ᱜᱟᱱ ᱜᱮ ᱤᱠᱳᱹᱜ ᱠᱟᱱᱟ ᱥᱮ ᱟᱣᱟᱡᱽᱴᱟᱜ᱾
ᱦᱮᱸ ᱟᱪᱪᱷᱟ ᱢᱟᱱᱮ ᱨᱩᱢ ᱨᱮᱥᱮ ᱢᱟᱱᱮ ᱡᱮᱢᱚᱱ ᱚᱱᱮ ᱵᱨᱮᱠ-ᱚᱜ ᱠᱟᱱᱟ ᱟᱪᱪᱷᱟ ᱫᱚᱢᱮ ᱡᱳᱨ ᱟᱸᱡᱚᱢ-ᱚᱜ ᱠᱟᱱᱟ ᱥᱮ?
ᱟ ᱴᱷᱤᱠ ᱫᱚ ᱴᱷᱤᱠ ᱜᱮᱭᱟ ᱦᱟᱜ᱾ ᱟᱫᱚ ᱤᱧᱫᱚ ᱦᱟᱸᱜ ᱠᱞᱤᱭᱟᱨ ᱜᱤᱧ ᱵᱩᱡᱷᱟᱹᱣᱮᱜᱼᱟ ᱦᱟᱸᱜ ᱟᱫᱚ ᱦᱟᱸᱜ ᱡᱟᱦᱟᱸᱱᱟᱜ ᱥᱚᱢᱚᱥᱟᱜ-ᱟ ᱥᱮ ᱪᱮᱫ ᱦᱟᱸᱜ ᱯᱚᱨᱮᱛᱮ ᱦᱟᱸᱜ ᱚᱱᱟ ᱫᱚ ᱦᱟᱸᱜ ᱵᱟᱹᱧ ᱵᱟᱲᱟᱭᱟ ᱡᱮ ᱨᱚᱲ ᱫᱚ ᱠᱞᱤᱭᱟᱨ ᱫᱚ ᱠᱞᱤᱭᱟᱨᱚᱜ ᱠᱟᱱ ᱜᱮᱭᱟ ᱡᱚᱛᱚᱫᱩᱨᱤᱧ ᱢᱚᱱ ᱡᱚᱛᱚ ᱡᱚᱛᱚ ᱫᱩᱨᱤᱧ ᱢᱚᱱᱮᱭᱮᱜ-ᱟ ᱴᱷᱤᱜ ᱜᱮ ᱛᱟᱦᱮᱱᱟ ᱦᱟᱸᱜ
ᱟᱪᱪᱷᱟ ᱴᱷᱤᱠ ᱜᱮᱭᱟ᱾
ᱟᱨ ᱠᱮ ᱜᱚᱝᱠᱮ ᱚᱠᱟ ᱥᱮᱫ ᱵᱤᱱ ᱥᱮᱱᱚᱜ ᱠᱟᱱᱟ? ᱡᱮ
ᱦᱮᱸ?
ᱞᱟᱹᱭᱫᱟᱞᱤᱧ ᱵᱟᱥ ᱞᱤᱧ ᱪᱟᱞᱟᱜ ᱠᱟᱱᱟ ᱥᱮ ᱪᱮᱫ?
ᱵᱟᱝᱜᱮ
ᱚ ᱚᱲᱟᱜ ᱨᱮᱜᱮ ᱦᱮᱱᱟ ᱵᱮᱱᱟ?
ᱦᱮᱸ ᱵᱚᱨᱛᱚᱢᱟᱱ ᱫᱚ ᱚᱲᱟᱜ ᱨᱮᱜᱮ
ᱚᱸ
ᱚᱭ ᱱᱤᱛᱚᱜ ᱠᱟᱹᱴᱤᱡ ᱵᱟᱹᱫᱽ ᱥᱮᱫ ᱠᱷᱚᱱ ᱦᱮᱡ ᱵᱟᱲᱟ ᱛᱮ ᱡᱚᱢ ᱵᱟᱲᱟ ᱠᱟᱛᱮᱫ ᱠᱟᱹᱴᱤᱡ ᱵᱟᱦᱨᱮ ᱥᱮᱫ ᱫᱩᱲᱩᱵ ᱦᱩᱭ ᱟᱠᱟᱱᱟ᱾ ᱛᱮᱦᱮᱧ ᱫᱚ ᱫᱟᱜ ᱦᱚᱸ ᱵᱟᱭ ᱫᱟᱜ ᱠᱟᱜᱼᱟ ᱛᱚ ᱠᱟᱹᱴᱤᱡ ᱥᱤᱛᱩᱝ ᱠᱟᱜᱼ ᱟᱭ ᱞᱚᱞᱚ ᱜᱮ ᱵᱩᱡᱷᱟᱹᱜ ᱠᱟᱱᱟ ᱛᱚ ᱦᱳᱭ ᱟᱭᱛᱚ ᱵᱟᱦᱨᱮ ᱥᱮᱫ ᱜᱮ ᱢᱮᱱᱟᱜ ᱞᱮᱤᱧᱟᱹ᱾
ᱱᱤᱭᱟᱹ ᱦᱚᱸ ᱱᱚᱝᱠᱟᱜᱮ ᱚᱱᱮ ᱪᱟᱞᱟ ᱦᱩᱭᱞᱮᱱᱟ ᱵᱟᱹᱛ ᱥᱮᱜ ᱥᱮᱛᱟᱜ ᱨᱮ
ᱟᱪᱪᱷᱟ ᱟᱪᱷᱟ
ᱟᱨ ᱵᱟᱹᱛ ᱠᱚᱨᱮᱱᱟᱜ ᱟᱲᱮ ᱠᱚ ᱢᱟᱜ ᱦᱩᱭ ᱱᱟ ᱛᱟᱯᱚᱨᱮ ᱚᱝᱠᱟ ᱛᱚᱞᱟ ᱠᱚ ᱵᱟᱹᱫᱽ ᱥᱟᱹᱛ ᱠᱟᱫᱟ ᱚᱸᱰᱮ ᱜᱤ ᱛᱳᱜ ᱦᱩᱭᱱᱟ ᱟᱨ ᱱᱤᱛᱚᱜ ᱢᱟ ᱯᱩᱨᱟ ᱫᱟᱜ ᱥᱤᱡᱤᱱ ᱠᱟᱱᱟ ᱢᱟᱱᱮ ᱪᱟᱥᱵᱟᱥ ᱥᱤᱡᱤᱱ ᱠᱟᱱᱟ ᱱᱤᱛᱚᱜ ᱱᱤᱛᱚᱜ ᱫᱚ ᱠᱟᱹᱢᱤ ᱛᱮᱜᱮ ᱦᱩᱭᱩᱜᱼᱟ ᱟᱨ ᱚᱲᱟᱜ ᱨᱮᱱᱟᱜ ᱵᱟᱢ ᱠᱟᱹᱢᱤ ᱞᱮᱠᱷᱟᱱ ᱫᱚᱠᱟᱱ ᱨᱮᱢ ᱠᱟᱹᱢᱤᱭᱟ
ᱦᱩᱸ ᱦᱩᱸ ᱦᱩᱸ ᱟᱫᱚ ᱟᱯᱮ ᱫᱚ ᱛᱤᱱᱟᱹᱜ? ᱢᱟᱱᱮ ᱢᱤᱜ ᱥᱤᱡᱤᱱ ᱜᱮ ᱪᱟᱥ ᱜᱮᱭᱟᱯᱮ ᱥᱮ ᱚᱝᱠᱟ ᱯᱮ ᱥᱤᱡᱤᱱ?
ᱦᱮᱸ ᱟᱞᱮ ᱚᱱᱛᱮ ᱫᱚ ᱢᱟᱱᱮ ᱢᱤᱫ ᱥᱤᱡᱤᱱ ᱜᱮᱠᱚ ᱪᱟᱥ-ᱟ ᱢᱟᱱᱮ ᱦᱩᱲᱩ ᱠᱚᱫᱚ, ᱢᱟᱱᱮ ᱚ ᱟᱪᱪᱷᱟ ᱦᱮᱸ ᱵᱟᱹᱫᱽ ᱠᱚᱨᱮ ᱦᱚᱸ ᱚᱝᱠᱟ ᱥᱟᱢᱟᱡᱽ ᱦᱚᱲᱩ ᱠᱚ ᱡᱟᱹᱥᱛᱤ ᱵᱟᱹᱱᱩᱜᱱᱟ᱾ ᱦᱩᱲᱩ ᱠᱚ ᱪᱟᱥ, ᱦᱮᱸ ᱩᱝᱠᱩ ᱠᱚ ᱦᱳᱲᱳ ᱠᱚ ᱪᱟᱥ ᱯᱚᱨ ᱠᱟᱛᱮ ᱟᱨᱦᱚ ᱮᱵᱟᱨ ᱠᱚ ᱥᱚᱵᱡᱤ ᱠᱚᱠᱚ ᱪᱟᱥ ᱮᱢᱟᱱ ᱠᱚ ᱦᱮᱸ ᱟᱞᱮ ᱚᱝᱠᱟ ᱫᱚ ᱵᱟᱝ ᱟᱞᱮ ᱫᱚ ᱚᱱᱮ ᱵᱚᱪᱷᱚᱨ ᱢᱤᱫ ᱡᱷᱟᱴᱠᱟ ᱞᱮ ᱪᱟᱥ-ᱟ ᱚᱱᱮ ᱦᱳᱲᱳ ᱠᱟᱞᱟᱜᱮ᱾
ᱟᱪᱪᱷᱟ ᱟᱪᱪᱷᱟ ᱟᱯᱮ ᱫᱚ ᱦᱟᱸᱜ ᱟᱫᱚ ᱫᱟᱜᱽ ᱨᱮᱱᱟᱜ ᱥᱚᱢᱚᱥᱟ ᱫᱚ ᱵᱟᱝ?
ᱦᱮᱸ ᱫᱟᱜᱽ ᱨᱮᱱᱟᱜ ᱥᱚᱢᱚᱥᱟ ᱟᱞᱟᱚᱢ ᱛᱟᱸᱜᱮᱭᱟ ᱢᱟᱱᱮ ᱚᱠᱚᱭ ᱠᱚᱣᱟᱜ ᱴᱟᱠᱟ ᱯᱚᱭᱥᱟ ᱠᱚ ᱡᱟᱹᱥᱛᱤ ᱢᱮᱱᱟᱜ ᱛᱟᱠᱚᱣᱟ ᱩᱱᱠᱩ ᱫᱚ ᱥᱟᱝᱢᱟᱥᱟᱞ ᱠᱚ ᱞᱟᱜᱟᱣᱱᱟ ᱯᱩᱨᱟ ᱩᱝᱠᱩ ᱫᱚᱠᱚ ᱪᱟᱥ ᱟᱠᱚ ᱤᱭᱟᱹ ᱭᱟᱠᱚ᱾ ᱫᱟᱜ ᱨᱮᱱᱟᱜ ᱠᱟᱹᱡ ᱯᱨᱚᱵᱞᱮᱢ ᱚᱝᱠᱟ ᱢᱟᱱ ᱢᱮᱱᱟᱜ ᱜᱮᱭᱟ ᱰᱷᱮᱨ ᱜᱮ᱾ ᱟᱫᱚ ᱚᱝᱠᱟ ᱦᱮᱸ ᱟᱨ ᱚᱲᱟᱜ ᱠᱚᱨᱮ ᱚᱝᱠᱟ ᱧᱩ ᱫᱟᱜ ᱚᱝᱠᱟ ᱦᱮᱸ᱾ ᱥᱚᱨᱠᱟᱨ ᱛᱚᱨᱚᱯᱷ ᱠᱷᱚᱱᱟᱜ ᱠᱚ ᱞᱟᱜ ᱟᱠᱟᱫᱟ ᱠᱚ ᱢᱟᱱᱮ ᱤᱭᱟᱹ ᱥᱟᱢᱟᱥᱟᱞ ᱜᱮ ᱟᱫᱚ ᱚᱲᱟᱜ ᱚᱲᱟᱜ ᱢᱟᱱᱮ ᱢᱤᱫᱴᱟᱝ ᱨᱮ ᱴᱮᱯ ᱠᱚ ᱵᱟᱹᱭᱥᱟᱹᱣ ᱠᱟᱫᱟ᱾ ᱚᱸᱰᱮ ᱠᱷᱚᱱᱟᱜ ᱜᱮ ᱧᱩ ᱫᱟᱜ ᱠᱚᱫᱚ ᱧᱟᱢᱚᱜ ᱠᱟᱱ ᱜᱮ
ᱟᱪᱪᱷᱟ ᱟᱪᱪᱷᱟ ᱟᱯᱮ ᱚᱱᱛᱮ ᱫᱚ ᱢᱟᱱᱮ ᱴᱨᱟᱠᱴᱟᱨ ᱠᱚᱛᱮ ᱥᱤ ᱦᱩᱭᱩᱜᱼᱟ ᱥᱮ ᱱᱟᱦᱮᱞ ᱛᱮ?
ᱦᱮᱸ ᱦᱮᱸ ᱱᱮᱛᱟᱨ ᱫᱚ ᱢᱟᱱᱮ ᱴᱨᱟᱠᱴᱚᱨ ᱛᱮᱜᱮ ᱡᱟᱹᱥᱛᱤ ᱥᱤᱜ ᱠᱟᱱᱟ ᱥᱮ ᱩᱱᱫᱤᱱ ᱫᱚ ᱢᱟᱱᱮ ᱴᱨᱟᱠᱴᱟᱨ ᱛᱮᱫᱚ ᱢᱟᱱᱮ ᱠᱚᱢ ᱥᱚᱢᱚᱭ ᱞᱟᱜᱟᱜᱼᱟ ᱟᱫᱚ ᱢᱟᱱᱮ ᱯᱩᱭᱥᱟᱹ ᱦᱚᱸ ᱠᱟᱹᱡ ᱠᱚᱢ ᱧᱚᱜ ᱞᱟᱜᱟᱜᱼᱟ᱾ ᱟᱫᱚ ᱢᱟᱱᱮ ᱢᱟᱱᱮ ᱢᱟᱱᱮ ᱟᱫᱚ ᱠᱤᱪᱷᱩ ᱦᱚᱲᱟᱜ ᱫᱚ ᱢᱟᱱᱮ ᱢᱟᱨᱟᱝ ᱢᱟᱨᱟᱝ ᱵᱟᱹᱫᱽ ᱛᱟᱠᱚ ᱩᱱᱠᱩ ᱫᱚ ᱴᱟᱠᱴᱟᱨ ᱛᱮᱜᱮ ᱥᱤ ᱜᱮ ᱵᱷᱟᱹᱜᱤᱜᱼᱟ ᱱᱟᱦᱮᱞ ᱛᱮ ᱥᱤ ᱞᱮᱠᱷᱟᱱ ᱢᱟᱱᱮ ᱴᱟᱭᱤᱢ ᱠᱟᱹᱡ ᱞᱟᱜᱟᱜᱼᱟ ᱟᱫᱚ ᱟᱠᱚ ᱡᱩᱫᱤ ᱢᱟᱱᱮ ᱢᱟᱱᱮ ᱞᱟᱦᱟ ᱨᱮᱠᱚ ᱢᱚᱱᱮ ᱠᱟᱫᱟ ᱡᱮ ᱱᱤᱱᱟᱹᱜ ᱫᱤᱱ ᱨᱮᱵᱚ ᱨᱚᱦᱚᱭᱱ ᱦᱩᱭᱩᱜ᱾ ᱜᱮ ᱟᱫᱚ ᱟᱫᱚ ᱩᱱᱟᱹᱜ ᱫᱤᱱᱛᱮ ᱨᱚᱦᱚᱭ ᱚᱱᱟ ᱞᱚᱥᱚᱫ ᱦᱚᱸ ᱵᱟᱝ ᱠᱚᱢᱯᱞᱤᱴᱚᱜᱼᱟ ᱟᱫᱚ ᱚᱱᱟ ᱨᱚᱦᱚᱭ ᱦᱚᱸ ᱠᱟᱹᱡ ᱰᱟᱹᱨᱤᱜ-ᱟ᱾
ᱦᱳᱭ ᱱᱤᱛᱚᱜ ᱫᱚ ᱠᱟᱹᱴᱤᱡ ᱚᱠᱛᱚ ᱨᱮᱱᱟᱜ ᱢᱤᱫᱴᱤᱡ ᱵᱮᱯᱟᱨ ᱦᱮᱡ ᱟᱠᱟᱱᱟ ᱛᱚ ᱟᱫᱚ ᱡᱮ ᱥᱩᱵᱤᱫᱟ ᱠᱷᱮᱛᱨᱮ ᱡᱚᱛᱚ ᱦᱚᱲ ᱜᱮ ᱴᱨᱟᱠᱴᱟᱨ ᱥᱮᱫ ᱜᱮᱠᱚ ᱪᱟᱞᱟᱜ ᱠᱟᱱᱟ ᱪᱟᱞᱟᱣ ᱫᱚ ᱦᱟᱸᱜ᱾
ᱞᱟᱹᱭ ᱫᱟᱹᱧ ᱟᱯᱮ ᱛᱮᱦᱚᱸ ᱢᱟᱱᱮ ᱚᱱᱠᱟ ᱩᱸ ᱨᱚᱦᱚᱭ ᱦᱚᱸ ᱟᱨᱟᱢᱵᱷᱚ ᱦᱩᱭ ᱠᱟᱱᱟ?
ᱦᱮᱸ ᱟᱨ ᱠᱤᱪᱷᱩ ᱫᱤᱱ ᱯᱚᱨᱮ ᱨᱚᱦᱚᱭ ᱮᱛᱚᱦᱚᱵᱚᱜᱼᱟ ᱱᱤᱛᱚᱜ ᱟᱣᱨᱤ ᱮᱛᱚᱦᱚᱵᱚᱜ ᱜᱮᱭᱟ ᱱᱤᱛᱚᱜ ᱫᱚ ᱥᱤᱭᱳᱜ ᱪᱟᱞᱟᱜ ᱠᱟᱱᱟ ᱦᱟᱸᱜ᱾ ᱟᱨ ᱛᱚᱲᱟ ᱠᱚᱦᱚᱸ ᱥᱮᱬᱟ ᱦᱮᱡ ᱜᱚᱫ ᱟᱠᱟᱱ ᱜᱮᱭᱟ, ᱟᱨ ᱯᱩᱱ ᱢᱚᱬᱮ ᱫᱤᱱ ᱜᱟᱱ ᱠᱚᱫᱚ ᱦᱟᱸᱜ ᱮᱛᱚᱦᱚᱵ ᱜᱚᱫᱚᱜᱼᱟ ᱦᱟᱸᱜ᱾
ᱦᱮᱸ ᱦᱮᱸ ᱟᱞᱮ ᱱᱚᱛᱮ ᱫᱚ ᱢᱟ ᱨᱚᱦᱚᱭ ᱠᱚ ᱮᱛᱚᱦᱟᱵ ᱜᱚᱫ ᱠᱟᱫᱟ ᱢᱟᱱᱮ ᱵᱟᱹᱫᱽ ᱠᱚ ᱦᱤᱛᱳᱜ ᱫᱚ ᱴᱟᱠᱴᱟᱨ ᱠᱷᱚᱱ ᱢᱟᱱᱮ ᱵᱟᱫᱽ ᱥᱮᱱ ᱮᱢ ᱪᱟᱞᱟᱣ ᱞᱮᱱᱠᱷᱟᱱ ᱠᱷᱟᱹᱞᱤ ᱴᱨᱟᱠᱴᱚᱨ ᱥᱟᱰᱮ ᱜᱮ ᱜᱟᱰᱤ ᱫᱟᱲᱮ ᱜᱮᱢ ᱟᱸᱡᱚᱢ ᱢᱟ ᱠᱷᱟᱹᱞᱤ᱾ ᱟᱨ ᱱᱤᱛᱚᱜ ᱦᱮᱸ ᱦᱮᱸ ᱟᱨ ᱱᱤᱛᱚᱜ ᱫᱚ ᱢᱟᱱᱮ ᱚᱱᱠᱟ ᱚᱱᱟ ᱠᱚᱨᱮ ᱦᱚᱸ ᱚᱱᱠᱟ ᱫᱚ ᱢᱟᱱᱮ ᱵᱟᱢ ᱧᱟᱢ ᱠᱚᱣᱟ᱾ ᱦᱚᱲ ᱠᱚᱫᱚ ᱟᱹᱛᱩ ᱠᱚᱫᱚ ᱢᱟᱱᱮ ᱧᱟᱢ ᱧᱟᱢ ᱠᱚᱣᱟ ᱩᱱᱠᱩ ᱜᱤᱫᱽᱨᱟᱹ ᱠᱚ ᱛᱟᱯᱚᱨᱮ ᱮᱢ. ᱯᱤᱹᱠᱤ ᱜᱤᱫᱽᱨᱟᱹ ᱟᱨ ᱩᱱᱠᱩ ᱦᱟᱲᱟᱢ ᱠᱚ ᱵᱩᱰᱷᱤ ᱠᱚ ᱩᱱᱠᱩ ᱠᱚ ᱢᱮᱱᱟᱜ ᱠᱚᱣᱟ ᱚᱲᱟᱜ ᱠᱚᱨᱮ ᱫᱚ ᱵᱮᱥ ᱠᱚᱣᱟ ᱟᱨ ᱦᱤᱛᱳᱜ ᱫᱚ ᱢᱟᱱᱮ ᱥᱮᱛᱟᱜ ᱮᱱ ᱠᱷᱟᱱ ᱜᱮ ᱯᱩᱨᱟᱹ ᱵᱟᱹᱫᱽ ᱨᱮᱜᱮᱢ ᱧᱟᱢ ᱠᱚᱣᱟ ᱦᱚᱲ ᱠᱷᱟᱹᱞᱤ ᱵᱟᱹᱫᱽ ᱛᱮᱜᱮ᱾
ᱦᱮᱸ ᱟᱵᱚ ᱟᱵᱚ ᱟᱹᱛᱩ ᱫᱤᱥᱚᱢ ᱦᱚᱲ ᱫᱚ ᱱᱤᱭᱟᱹ ᱵᱟᱨ. ᱪᱟᱥ ᱥᱤᱡᱤᱱ ᱫᱚ ᱱᱚᱝᱠᱟ ᱜᱮ ᱦᱟᱸᱜ᱾ ᱫᱟᱜ ᱫᱤᱱ ᱮᱛᱚᱦᱚᱵ ᱮᱱᱟ ᱥᱤᱭᱳᱜ ᱟᱨᱟᱢᱵᱚ ᱢᱟᱱᱮ ᱩᱱᱠᱩ ᱥᱮᱛᱟᱜ ᱠᱷᱚᱱ ᱛᱟᱨᱟᱥᱤᱧ ᱫᱷᱟᱹᱨᱤᱡ ᱚᱱᱠᱟ ᱵᱟᱹᱫᱽ ᱨᱮᱜᱮ᱾ ᱛᱮ ᱫᱟᱠᱟ ᱡᱚᱢ ᱧᱩ ᱠᱚ ᱦᱚᱭᱛᱳ ᱵᱟᱹᱫᱽ ᱨᱮᱜᱮ ᱟᱨ ᱵᱟᱠᱷᱟᱱ ᱚᱲᱟᱜ ᱦᱮᱡ ᱠᱟᱛᱮᱫ ᱡᱚᱢ ᱠᱟᱛᱮ ᱟᱨᱚ ᱵᱟᱹᱫᱽ ᱨᱮ᱾
ᱦᱮᱸ ᱦᱮᱸ ᱟᱞᱮ ᱦᱚᱸ ᱢᱟᱱᱮ ᱩᱱᱫᱤᱱ ᱯᱟᱦᱤᱞ ᱢᱟᱱᱮ ᱯᱟᱦᱤᱞ ᱵᱚᱞᱛᱮ ᱢᱟᱱᱮ ᱪᱮᱫ ᱞᱮᱠᱟ ᱢᱟᱱᱮ ᱮᱭ ᱫᱩ ᱫᱩ ᱦᱟᱡᱟᱨ ᱦᱮᱸ ᱥᱟᱛ ᱟᱴ ᱵᱚᱪᱷᱚᱨ ᱨᱮ ᱡᱮᱢᱚᱱ ᱦᱩᱰᱤᱧ ᱚᱜ ᱛᱟᱸᱛᱤ ᱠᱟᱱᱟ, ᱛᱚ ᱩᱱᱡᱩᱠᱷᱟᱡ ᱦᱚᱸ ᱟᱞᱮ ᱦᱚᱸ ᱚᱱᱮ ᱚᱱᱠᱟ ᱵᱟᱹᱫᱽ ᱪᱟᱥ ᱥᱤᱡᱤᱱ ᱨᱮᱜᱮ ᱢᱟᱱᱮ ᱦᱚᱲ ᱢᱟᱱᱮ ᱜᱚ ᱵᱟᱵᱟ ᱛᱟᱠᱚ ᱢᱟᱱᱮ ᱵᱟᱹᱫᱽ ᱦᱟᱹᱠᱩ ᱠᱚ ᱚᱱᱟᱠᱚ ᱨᱚᱦᱚᱭ ᱟᱠᱚ, ᱟᱨ ᱟᱞᱮ ᱫᱚ ᱢᱟᱱᱮ ᱦᱟᱹᱠᱩ ᱦᱟᱹᱠᱩ ᱠᱚᱞᱮ ᱥᱟᱵ ᱠᱚ ᱛᱟᱦᱮᱸ ᱢᱟᱱᱮ ᱟᱨ ᱱᱮᱛᱟᱨ ᱦᱚᱸ ᱢᱟᱱᱮ ᱦᱟᱠᱩ ᱠᱚ ᱧᱟᱢᱚᱜ ᱠᱟᱱ ᱜᱮᱭᱟ ᱟᱫᱚ ᱤᱧ ᱜᱮ ᱨᱩᱣᱟᱹᱲ ᱦᱮᱡ ᱮᱱᱟ ᱟᱫᱚ ᱵᱟᱹᱧ ᱵᱟᱲᱟᱭᱟ᱾ ᱦᱟᱹᱠᱩ ᱠᱚ ᱥᱟᱵ ᱮᱫ ᱠᱚᱣᱟ ᱥᱮ ᱵᱟᱝ ᱟᱫᱚ, ᱟᱯᱮ ᱚᱱᱛᱮ ᱦᱟᱹᱠᱩ ᱠᱚ ᱥᱟᱵ ᱠᱚᱣᱟ ᱥᱮ ᱵᱟᱝ ᱱᱚᱝᱠᱟ
ᱦᱮᱸ ᱟᱞᱮᱭᱟᱱ ᱤᱧ ᱫᱚ ᱦᱟᱸᱜ ᱠᱟᱹᱴᱤᱡ ᱜᱤᱭᱟᱹᱤᱧ ᱦᱟᱹᱠᱩ ᱥᱟᱵ ᱨᱤᱧ ᱱᱮᱥᱟ ᱧᱚᱜ ᱜᱮᱭᱟ ᱦᱟᱸᱜ ᱦᱮᱸᱥᱮ᱾
ᱦᱮᱸ ᱦᱮᱸ᱾
ᱱᱤᱭᱟᱹ ᱫᱷᱟᱣ ᱡᱚᱠᱷᱚᱱ ᱯᱩᱭᱞᱩ ᱫᱟᱜ ᱮᱛᱚᱦᱚᱵ ᱠᱮᱫᱼᱟ ᱫᱚᱢᱮ ᱦᱟᱹᱠᱩ ᱠᱚ ᱠᱩᱲᱩᱠ ᱮᱱᱟ ᱜᱟᱹᱰᱭᱟᱹ ᱠᱷᱚᱱ ᱟᱨ ᱱᱚᱛᱮ ᱨᱮᱱ ᱦᱚᱲ ᱫᱚ ᱚᱱᱠᱟᱱ ᱜᱮᱭᱟ ᱛᱚ ᱤᱧ ᱞᱮᱠᱟ ᱜᱮ ᱟᱨ ᱪᱮᱫ, ᱮᱸ ᱦᱟᱹᱠᱩ ᱥᱟᱵ ᱨᱮ ᱠᱟᱹᱴᱤᱡ ᱠᱚ ᱱᱮᱥᱟ ᱧᱚᱜ ᱜᱮᱭᱟ, ᱛᱚ ᱦᱮᱸ ᱵᱩᱞᱩ ᱯᱩᱭᱞᱩ ᱡᱚᱠᱷᱚᱱ ᱫᱟᱜ ᱮᱛᱚᱦᱚᱵ ᱮᱱᱟ ᱩᱱ ᱥᱚᱢᱚᱭ ᱫᱚ ᱜᱟᱹᱲᱭᱟᱹ ᱠᱷᱚᱱ ᱡᱟᱦᱟᱸ ᱦᱟᱹᱠᱩ ᱠᱚ ᱩᱰᱩᱠ ᱞᱮᱱᱟ ᱩᱱᱠᱩ ᱥᱟᱵ ᱵᱟᱲᱟ ᱦᱩᱭᱱᱟ ᱟᱫᱚ ᱱᱤᱛᱚᱜ ᱫᱚ ᱩᱱᱟᱹᱜᱴᱟᱜ ᱫᱟᱜ ᱵᱟᱹᱱᱩᱜᱼᱟ ᱥᱮ ᱵᱟᱹᱫᱽ ᱠᱚᱨᱮ ᱦᱚᱸ ᱠᱟᱹᱴᱤᱡ ᱫᱟᱜ ᱠᱚᱢ ᱠᱟᱱᱟ ᱵᱟᱝᱠᱷᱟᱱ ᱟᱨ ᱠᱤᱪᱷᱩ ᱫᱤᱱ ᱯᱚᱨᱮ ᱡᱚᱠᱷᱚᱱᱮ ᱫᱟᱜ ᱟᱭᱥᱮ ᱮᱸ ᱩᱱ ᱥᱚᱢᱚᱭ ᱚᱱᱟ ᱵᱟᱹᱫᱽ ᱠᱚᱨᱮ ᱡᱟᱞᱟ ᱩᱱᱠᱩ ᱡᱟᱞᱟᱢ ᱠᱚ ᱟᱰᱟᱣ ᱦᱩᱭᱩᱜᱼᱟ ᱦᱟᱸᱜ᱾ ᱚᱱᱠᱟ ᱪᱤᱱᱛᱟᱹ ᱵᱷᱟᱵᱱᱟ ᱫᱚᱦᱚ ᱦᱩᱭ ᱠᱟᱱᱟ ᱟᱫᱚ ᱱᱤᱭᱟᱹ ᱯᱷᱟᱸᱠᱟ ᱨᱮ ᱴᱨᱟᱠᱴᱟᱨ ᱛᱟᱭᱱᱚᱢ ᱨᱮᱜᱮ ᱫᱟᱹᱲ ᱵᱟᱲᱟ ᱦᱩᱭᱩᱜ ᱠᱟᱱᱟ ᱠᱟᱨᱚᱱ ᱥᱤ ᱥᱚᱢᱚᱭ ᱫᱚ ᱦᱟᱹᱠᱩ ᱠᱚ ᱪᱟᱯᱮ ᱩᱰᱩᱠᱚᱜᱼᱟ ᱥᱮ᱾ ᱮᱸ ᱩᱱᱠᱩ ᱩᱱᱠᱩ ᱛᱟᱭᱱᱚᱢ ᱨᱮᱜᱮ ᱫᱟᱹᱲ ᱵᱟᱲᱟ ᱫᱚ ᱦᱩᱭᱩᱜ ᱠᱟᱱᱟ ᱦᱟᱸᱜ᱾
ᱦᱮᱸ ᱾ ᱟᱫᱚ ᱡᱚᱠᱷᱚᱱ ᱚᱱᱮ ᱟᱯᱮ ᱪᱟᱞᱟᱜ ᱜᱮᱭᱟ ᱯᱮ ᱦᱟᱹᱠᱩ ᱥᱟᱵ ᱠᱚ ᱡᱮᱢᱚᱱ ᱱᱟᱭ ᱠᱚ ᱟᱸᱡᱮᱫ ᱧᱚᱜ ᱞᱮᱱᱠᱷᱟᱱ ᱠᱷᱟᱱ? ᱠᱤᱝᱵᱟ ᱱᱤᱛᱚᱜ ᱢᱟᱱᱮ ᱱᱤᱛᱚᱜ ᱫᱟᱜ ᱟᱭ ᱛᱚ ᱩᱱ ᱡᱚᱠᱷᱮᱡ? ᱱᱟᱹᱭ ᱫᱷᱟᱨᱮ ᱨᱮᱱ ᱦᱚᱲᱟᱜ ᱤᱧ ᱨᱮᱱ ᱜᱟᱛᱮ ᱠᱚ ᱢᱮᱱᱟᱜ ᱠᱚᱜᱮᱭᱟ ᱡᱟᱦᱟᱸᱭ ᱩᱱᱠᱩᱣᱟᱜ ᱚᱲᱟᱜ ᱫᱚ ᱚᱱᱠᱟ ᱱᱟᱹᱭ ᱥᱟᱭᱤᱰ ᱠᱚᱨᱮᱜᱮ ᱾ ᱱᱩᱠᱩ ᱠᱚ ᱞᱟᱹᱭ ᱵᱟᱲᱟᱭᱟᱹᱧ ᱜᱮᱭᱟ ᱢᱟᱱᱮ ᱟᱹᱰᱤ ᱰᱷᱨᱮ ᱵᱟᱯᱞᱟ ᱧᱤᱫᱟᱹ ᱦᱟᱹᱠᱩ ᱞᱮ ᱥᱟᱵ ᱠᱮᱫ ᱠᱚᱣᱟᱭᱟ ᱾ ᱢᱟᱱᱮ ᱚᱱᱠᱟ ᱟᱯᱮ ᱱᱟᱹᱭ ᱫᱷᱟᱹᱨᱮ ᱜᱮᱭᱟ ᱯᱮ? ᱥᱮ ᱯᱮ ᱯᱷᱟᱨᱟᱠ ᱧᱚᱜ ᱜᱮᱭᱟ ᱥᱮ ᱱᱟᱹᱭ ᱠᱚ ᱦᱟᱹᱠᱩ ᱥᱟᱵ ᱯᱮ ᱪᱟᱞᱟᱜ ᱜᱮᱭᱟ ᱥᱮ ᱵᱟᱝ?
ᱵᱟᱝ ᱟᱞᱮ ᱱᱚᱸᱰᱮ ᱠᱷᱚᱱ ᱱᱟᱹᱭ ᱴᱟᱜ ᱫᱚ ᱟᱹᱰᱤ ᱴᱟᱜ ᱜᱮ ᱥᱟᱺᱜᱤᱧ ᱧᱚᱜ ᱜᱮᱭᱟ ᱾ ᱟᱨ ᱚᱱᱮ ᱚᱱᱟ ᱠᱷᱟᱹᱛᱤᱨ ᱚᱱᱛᱮ ᱫᱚ ᱵᱟᱝ ᱪᱟᱞᱟᱣ ᱵᱟᱲᱟ ᱦᱩᱭᱩᱜ ᱜᱮᱭᱟ ᱾ ᱦᱮᱸᱥᱮ ᱟᱫᱚ ᱟᱞᱮ ᱫᱚ ᱱᱚᱸᱰᱮ ᱫᱚ ᱜᱟᱹᱰᱭᱟᱹ ᱠᱚᱨᱮ ᱜᱮ ᱵᱟ ᱜᱟᱰᱟ ᱢᱤᱫᱴᱤᱡ ᱢᱮᱱᱟᱜᱼᱟ ᱚᱱᱟ ᱜᱟᱰᱟ ᱠᱚᱨᱮ ᱪᱟᱞᱟᱣ ᱵᱟᱲᱟ ᱦᱩᱭᱩᱜ ᱜᱮᱭᱟ ᱟᱨ ᱱᱚᱝᱠᱟ ᱫᱟᱜ ᱫᱤᱱ ᱠᱚᱨᱮ ᱫᱚ ᱟᱨ ᱱᱤᱭᱟᱹ ᱵᱟᱹᱫᱽ ᱵᱟᱹᱭᱦᱟᱹᱲ ᱠᱚᱨᱮᱜ ᱜᱮ ᱥᱟᱵ ᱵᱟᱲᱟᱭ ᱦᱩᱭᱩᱜᱼᱟ ᱦᱮᱸᱥᱮ ᱾ ᱟᱫᱚ ᱡᱩᱫᱤ ᱱᱟᱹᱭ ᱨᱮᱱᱟᱜ ᱠᱟᱛᱷᱟ ᱵᱤᱱ ᱞᱟᱹᱭᱟ ᱛᱟᱦᱚᱞᱮ ᱫᱚ ᱚᱱᱠᱟ ᱫᱚ ᱪᱟᱞᱟᱣ ᱫᱚ ᱪᱟᱞᱟᱣ ᱦᱩᱭᱩᱜ ᱜᱮᱭᱟ ᱚᱱᱟ ᱫᱚ ᱦᱟᱸᱜ ᱥᱮᱨᱢᱟ ᱨᱮ ᱢᱤᱫ ᱡᱮᱠᱷᱟ ᱡᱷᱚᱛᱚ ᱜᱟᱛᱮ ᱠᱚ ᱡᱚᱴᱟᱣ ᱠᱟᱛᱮ ᱵᱟᱬᱥᱤᱭᱟ ᱛᱮᱜ ᱱᱟᱹᱭᱨᱮ ᱪᱟᱞᱟᱜ ᱦᱩᱭᱩᱜᱼᱟ ᱟᱫᱚ ᱚᱱᱟ ᱫᱟᱜ ᱫᱚ ᱦᱟᱸᱜ ᱵᱟᱝ ᱟᱸᱡᱮᱫᱚᱜ ᱜᱮᱭᱟ ᱾ ᱟᱫᱚ ᱚᱱᱠᱟ, ᱦᱮᱸ ᱠᱚᱢ ᱧᱚᱜ ᱜᱮᱭᱟ ᱾
ᱦᱮᱸ ᱟᱞᱮ ᱦᱚᱸ ᱢᱟᱱᱮ ᱦᱟᱹᱠᱩ ᱥᱟᱵ ᱫᱚᱞᱮ ᱥᱮᱱᱚᱜ ᱜᱮᱭᱟ ᱢᱟᱱᱮ ᱚ ᱚᱲᱟᱜ ᱤᱧ ᱥᱮᱱ ᱞᱮᱱᱠᱷᱟᱱ ᱜᱮ ᱠᱤᱪᱷᱩ ᱥᱤᱛᱩᱝ ᱫᱤᱱ ᱫᱚ ᱡᱚᱠᱷᱚᱱ ᱫᱟᱜ ᱠᱚ ᱟᱸᱡᱮᱞᱚᱜᱼᱟ ᱟᱫᱚ ᱠᱤᱪᱷᱩ ᱠᱤᱪᱷᱩ ᱚᱱᱮ ᱚᱱᱟ ᱤᱭᱟᱹ ᱠᱚ ᱰᱮᱢ ᱠᱚ ᱛᱟᱦᱮᱱᱟ ᱰᱮᱢ ᱠᱚ ᱫᱟᱜ ᱠᱚᱢ ᱞᱮᱠᱷᱟᱱ ᱟᱫᱚ ᱢᱟᱱᱮ ᱡᱟᱞᱟᱢ ᱠᱚᱞᱮ ᱤᱫᱤ ᱢᱮᱱ ᱛᱮ ᱥᱟᱵ ᱠᱚᱣᱟ, ᱢᱟᱱᱮ ᱱᱮᱴ ᱨᱮᱞᱮ ᱥᱟᱵᱚᱜ ᱛᱟᱦᱮᱜ ᱾ ᱚᱠᱟ ᱦᱤᱞᱳ ᱯᱩᱨᱟᱹ ᱢᱤᱫ ᱵᱮᱜ ᱵᱟᱨ ᱵᱮᱜ ᱚᱱᱠᱟ ᱰᱷᱮᱨ ᱰᱷᱮᱨ ᱜᱮ ᱟᱨ ᱱᱟᱹᱭ ᱠᱚᱨᱮ ᱦᱚᱸᱞᱮ ᱪᱟᱞᱟᱣ ᱵᱟᱲᱲᱟ ᱠᱟᱱ ᱜᱮᱭᱟ ᱦᱟᱹᱠᱩ ᱥᱟᱵ ᱟᱫᱚ ᱱᱤᱭᱟᱹ ᱠᱚᱨᱮ ᱫᱚ ᱢᱟᱱᱮ ᱚᱠᱚᱭ ᱠᱚᱣᱟᱜ ᱚᱱᱮ ᱤᱭᱟᱹ ᱠᱚ ᱢᱮᱱᱟᱜ ᱛᱟᱠᱚᱣᱟ ᱚᱱᱮ ᱪᱮᱫ ᱞᱮᱠᱟᱱᱟᱜ ᱡᱟᱞᱟᱢ ᱢᱴᱤᱡ ᱦᱮᱱᱟᱜ ᱛᱟᱠᱚᱣᱟ ᱚᱱᱮ ᱚᱛᱟ ᱤᱫᱤᱭᱟ ᱠᱚ ᱾ ᱢᱟᱱᱮ ᱩᱱᱠᱩ ᱜᱮ ᱡᱟᱥᱛᱤ ᱠᱩ ᱧᱟᱢ ᱠᱚᱣᱟ ᱟᱫᱚ ᱚᱱᱮ ᱤᱭᱟᱹ ᱠᱟᱱᱟᱱ ᱾ ᱪᱟᱯ ᱡᱟᱞᱟᱢ ᱵᱟᱸᱲᱥᱤ ᱢᱟ ᱵᱟᱠᱚ ᱡᱟᱹᱥᱛᱤ ᱫᱚ ᱵᱟᱠᱚ ᱧᱟᱢᱚᱜ ᱜᱮᱭᱟ ᱾ ᱢᱟᱱᱮ ᱮᱭ ᱜᱟᱰᱟ ᱠᱚᱨᱮᱱ ᱜᱟᱰᱟ ᱠᱚᱨᱮ ᱟᱨ ᱩᱸ ᱚᱱᱟ ᱜᱟᱹᱰᱭᱟᱹ ᱠᱚᱨᱮ ᱫᱚ ᱵᱷᱟᱜᱤ ᱜᱮᱞᱮ ᱥᱟᱵ ᱠᱚ ᱛᱟᱦᱮᱸᱫ ᱾ ᱟᱨ ᱰᱮᱢ ᱠᱚᱨᱮ, ᱦᱮᱸ ᱦᱮᱸ ᱰᱷᱮᱨ ᱰᱷᱮᱨᱮ ᱜᱮ ᱾
ᱱᱤᱛᱚᱜ ᱫᱚ ᱛᱟᱦᱚᱞᱮ ᱵᱚᱨᱛᱚᱢᱟᱱ ᱟᱵᱮᱱ ᱫᱚ ᱚᱠᱟᱨᱮ?
ᱱᱤᱛᱚᱜ ᱟᱹᱞᱤᱧ ᱢᱟᱱᱮ ᱚᱲᱟᱜ ᱥᱮᱫ ᱨᱮᱜᱮ ᱢᱮᱱᱟᱜ ᱞᱤᱧᱟ ᱾ ᱛᱚ ᱢᱟᱱᱮ ᱡᱤᱨᱟᱹᱣ ᱠᱟᱱᱟᱞᱤᱧ ᱜᱤᱛᱤᱡ ᱫᱩᱲᱩᱵ ᱡᱤᱨᱟᱹᱣ ᱠᱟᱱᱟ ᱞᱤᱧ ᱾
ᱵᱟᱝᱟ ᱟᱫᱚ ᱟᱹᱛᱩ ᱫᱤᱥᱚᱢ ᱠᱷᱚᱱ ᱵᱟᱦᱨᱮ ᱵᱤᱱ ᱞᱟᱹᱭᱮᱫᱼᱟ ᱛᱚ ᱟᱫᱚ ᱯᱟᱲᱦᱟᱣ ᱫᱤᱥᱟᱹ ᱛᱮ ᱥᱮ ᱠᱟᱹᱢᱤ ᱫᱤᱥᱟᱹᱛᱮ ᱵᱟᱦᱨᱮ ᱢᱮᱱᱟᱜ ᱵᱤᱱᱟ?
ᱚ, ᱦᱮᱸ ᱯᱟᱲᱦᱟᱜ ᱠᱟᱱᱟᱞᱤᱧ ᱚᱱᱟᱛᱮ ᱵᱟᱦᱨᱮ ᱢᱮᱱᱟᱜ ᱱᱟ ᱞᱤᱧᱟᱹ ᱟᱫᱚ
ᱟᱪᱪᱷᱟ ᱟᱪᱪᱷᱟ ᱟᱪᱷᱟ ᱵᱟᱝᱟ ᱟᱹᱞᱤᱧ ᱦᱚᱸ ᱱᱤᱛᱚᱜ ᱫᱚ ᱵᱚᱨᱛᱚᱢᱟᱱ ᱚᱲᱟᱜ ᱨᱮᱜᱮ ᱛᱟᱦᱮᱸ ᱵᱟᱲᱟ ᱦᱩᱭᱩᱜ ᱠᱟᱱᱟ ᱢᱟᱲᱟᱝ ᱫᱚ ᱦᱟᱸᱜ ᱟᱹᱞᱤᱧ ᱦᱚᱸ ᱵᱟᱦᱨᱮ ᱜᱮᱞᱤᱧ ᱛᱟᱦᱮᱸ ᱠᱟᱱᱟ ᱢᱟᱱᱮ ᱱᱚᱣᱟ ᱯᱟᱲᱦᱟᱣ ᱫ ᱫᱤᱥᱟᱹ ᱛᱮᱜᱮ ᱾ ᱟᱫᱚ ᱚᱱᱟ ᱰᱨᱚᱯ ᱚᱸᱰᱮ ᱠᱷᱚᱱ ᱫᱚ ᱦᱟᱸᱜ ᱰᱨᱚᱯ ᱞᱤᱧ ᱦᱟᱛᱟᱣ ᱠᱮᱫ ᱛᱮ ᱵᱟᱨ ᱥᱮᱨᱢᱟ ᱚᱲᱟᱜ ᱨᱮᱱᱟᱜ ᱠᱟᱹᱴᱤᱡ ᱮᱴ ᱠᱮᱴᱚᱲᱮ ᱠᱷᱟᱹᱛᱤᱨ ᱚᱲᱟᱜ ᱨᱮ ᱥᱚᱢᱚᱭ ᱞᱤᱧ ᱮᱢ ᱠᱮᱫᱼᱟ ᱾ ᱛᱟᱨᱯᱚᱨᱮ ᱱᱤᱭᱟᱹ ᱫᱷᱟᱣ ᱫᱚᱲᱦᱟ ᱛᱮ ᱟᱨᱚ ᱠᱚᱞᱮᱡᱽ ᱨᱤᱧ ᱮᱰᱢᱤᱥᱚᱱ ᱠᱟᱱᱟ ᱦᱟᱸᱜ ᱾ ᱦᱮᱸᱥᱮ, ᱟᱫᱚ ᱦᱮᱸ ᱱᱤᱭᱟᱹ ᱫᱷᱟᱣ ᱟᱫᱚ ᱚᱲᱟᱜ ᱫᱷᱟᱨᱮ ᱯᱟᱥᱮ ᱨᱮᱜᱮ ᱦᱟᱸᱜ ᱠᱚᱞᱮᱡᱽ ᱨᱮ ᱮᱰᱢᱤᱥᱚᱱ ᱦᱩᱭ ᱠᱟᱱᱟ ᱦᱟᱸᱜ ᱾ ᱟᱵᱚ ᱫᱚ ᱱᱤᱝᱠᱟᱹ ᱜᱮ, ᱮᱴᱠᱮᱴᱚᱬᱮ ᱨᱮᱦᱚᱸ ᱟᱵᱚ ᱫᱚ ᱞᱟᱦᱟ ᱪᱟᱞᱟᱜ ᱞᱟᱹᱜᱤᱫ ᱮᱸ ᱵᱟᱦᱨᱮ ᱪᱟᱞᱟᱣ ᱦᱩᱭᱩᱜᱼᱟ ᱾ ᱟᱨ ᱚᱲᱟᱜ ᱪᱟᱞᱟᱜ ᱞᱟᱹᱜᱤᱫ ᱫᱚ, ᱟᱱᱮ ᱚᱲᱟᱜ ᱨᱮᱱᱟᱜ ᱥᱩᱵᱤᱫᱟ ᱠᱷᱟᱹᱛᱤᱨ ᱚᱲᱟᱜ ᱠᱷᱚᱱ ᱵᱟᱦᱨᱮ ᱪᱟᱞᱟᱜ ᱦᱩᱭᱩᱜ ᱛᱟᱵᱚᱱᱟ ᱦᱮᱸᱥᱮ ᱾
ᱦᱮᱸ ᱦᱮᱸ ᱤᱱᱠᱟᱹ ᱟᱵᱚᱣᱟᱜ ᱫᱚ ᱢᱟᱱᱮ ᱟᱥ ᱟᱵᱚ ᱫᱚ ᱱᱤᱛᱚᱜ ᱦᱚᱸ ᱡᱮᱦᱮᱛᱩ ᱩᱱᱟᱹᱜ ᱢᱟᱱᱮ ᱟᱨᱛᱷᱤᱠ ᱫᱤᱠ ᱛᱮ ᱩᱱᱟᱹᱜ ᱵᱟᱵᱚ ᱢᱟᱲᱟᱝ ᱠᱟᱱᱟ ᱢᱟᱱᱮ ᱟᱹᱰᱤᱜᱟᱱ ᱮᱸᱴᱠᱮᱴᱚᱬᱮ ᱚᱲᱟᱜ ᱨᱮ ᱦᱩᱭ ᱫᱟᱲᱮᱜᱼᱟ ᱦᱮᱸ ᱾
ᱦᱮᱸ ᱾
ᱯᱟᱲᱦᱟᱜ ᱠᱟᱱᱟ ᱯᱟᱲᱦᱟᱜ ᱠᱟᱱᱟ ᱚᱲᱟᱜ ᱨᱮ ᱠᱤᱪᱷᱩ ᱥᱚᱢᱚᱥᱥᱟ ᱦᱩᱭ ᱮᱱᱟ ᱟᱫᱚ ᱚᱱᱮ ᱚᱲᱟᱜ ᱴᱟᱠᱟ ᱯᱚᱭᱥᱟ ᱧᱮᱞ ᱢᱮ ᱵᱟᱠᱚ ᱮᱢᱫᱟᱲᱮᱢ ᱠᱟᱱᱟ ᱮᱵᱮᱞ ᱮᱵᱮᱞ ᱛᱚ ᱪᱮᱢ ᱪᱤᱠᱟᱹᱭᱟ ᱱᱤᱭᱟᱹ ᱛᱮᱜᱮ ᱦᱩᱭᱩᱜ-ᱟ ᱛᱟᱦᱞᱮ ᱜᱮᱭᱟ ᱦᱟᱸᱜ ᱾
ᱦᱮᱸ ᱾
ᱥᱚᱢᱚᱥᱥᱟ ᱢᱮᱱᱟᱜ ᱜᱮᱭᱟ ᱟᱨ ᱢᱮᱱᱟᱜ ᱤᱫᱤᱭ ᱠᱟᱱᱟ ᱱᱚᱣᱟ ᱪᱤᱠᱟᱹᱛᱮ ᱪᱟᱵ ᱦᱩᱭᱩᱜᱼᱟ ᱚᱱᱟ ᱚᱱᱠᱟ ᱟᱵᱚ ᱦᱚᱸ ᱢᱚᱱ ᱫᱤᱭᱮ ᱡᱟᱦᱟᱸ ᱠᱚ ᱠᱟᱹᱢᱤᱭ ᱫᱟ ᱠᱟᱹᱢᱤᱭᱟ ᱡᱮᱢᱚᱱ ᱾ ᱡᱟᱦᱟᱸᱭ ᱯᱟᱲᱟᱜ ᱢᱟ ᱡᱟᱦᱟᱸᱭ ᱠᱟᱹᱢᱤᱭᱟ ᱵᱚᱨᱚᱢ ᱵᱟᱸᱫᱤᱭᱮᱭ ᱠᱟᱹᱢᱤᱭᱟ ᱡᱩᱫᱤ ᱵᱩᱡᱽ ᱠᱟᱛᱮ ᱨᱮᱦᱚᱸ ᱟᱵᱚ ᱚᱱᱠᱟ ᱢᱟᱱᱮ ᱟᱨᱛᱷᱤᱠ ᱫᱤᱠ ᱠᱟᱛᱮ ᱢᱟᱱᱮ ᱚᱱᱠᱟ ᱡᱟᱦᱟᱱᱟᱜ ᱥᱚᱢᱚᱥᱥᱟ ᱟᱞᱚ ᱦᱩᱭᱩᱜ ᱛᱟᱵᱚᱱ ᱢᱟ ᱡᱮᱢᱚᱱ ᱱᱚᱜᱼᱚᱭ ᱱᱚᱝᱠᱟ ᱯᱟᱲᱦᱟᱣ ᱯᱟᱲᱦᱟᱣ ᱰᱨᱚᱯ ᱟᱣᱩᱴ ᱰᱨᱚᱯ ᱟᱣᱩᱴ ᱫᱟ ᱾
ᱦᱮᱸ ᱦᱩᱸ ᱦᱩᱸ ᱾
ᱦᱮᱸ ᱱᱚᱝᱠᱟ ᱥᱚᱢᱚᱥᱥᱟ ᱠᱚ ᱵᱟᱝ ᱦᱩᱭᱩᱜ ᱢᱟ ᱚᱱᱟ ᱢᱚᱱᱮ ᱠᱮᱴᱮᱡ ᱠᱟᱛᱮ
ᱦᱮᱸ ᱟᱫᱚ ᱚᱱᱟ ᱠᱚᱫᱚ ᱟᱵᱚ ᱦᱚᱲ ᱠᱚᱢᱟ ᱵᱟᱲᱟᱭᱟ ᱵᱤᱱ ᱟᱵᱚ ᱚᱲᱟᱜ ᱠᱚᱨᱮ ᱫᱚ ᱱᱚᱝᱠᱟ ᱫᱚ ᱥᱚᱢᱚᱥᱥᱟ ᱫᱚ ᱪᱟᱞᱟᱣ ᱟᱠᱟ ᱜᱮ ᱛᱟᱦᱮᱱᱟ ᱟᱨ ᱱᱤᱛᱚᱜ ᱫᱚ ᱥᱩᱫᱷᱩ ᱟᱵᱚ ᱱᱤᱭᱟᱹ ᱴᱩᱠᱩ ᱜᱮ ᱠᱟᱹᱢᱤ ᱦᱩᱭᱩᱜᱼᱟ ᱱᱚᱣᱟ ᱚᱲᱟᱜ ᱨᱮᱱᱟᱜ ᱥᱚᱢᱚᱥᱥᱟ ᱛᱟᱸᱦᱮᱱ ᱨᱮᱦᱚᱸ, ᱚᱲᱟᱜ ᱨᱮᱱᱟᱜ ᱥᱚᱢᱚᱥᱥᱟ ᱦᱚᱸ ᱧᱮᱞ ᱥᱟᱶ ᱥᱟᱶᱛᱮ ᱟᱵᱚᱣᱟᱜ ᱡᱟᱦᱟᱸ ᱵᱷᱚᱵᱤᱥᱥᱚᱛ ᱢᱮᱱᱟᱜᱼᱟ ᱟᱜᱟᱢ ᱨᱮᱱᱟᱜ ᱡᱟᱦᱟᱸ ᱪᱮᱫᱠᱟ ᱪᱤᱱᱛᱟᱹ ᱢᱮᱱᱟᱜᱼᱟ ᱥᱮ ᱯᱟᱲᱦᱟᱣ ᱢᱮᱱᱟᱜᱼᱟ, ᱯᱟᱲᱦᱟᱣ ᱠᱚ ᱠᱟᱹᱢᱤ ᱠᱚ ᱤᱱᱟᱹ ᱠᱚᱫᱚ ᱞᱟᱦᱟ ᱪᱟᱞᱟᱣ ᱤᱫᱤ ᱦᱩᱭᱩᱜᱼᱟ ᱦᱮᱸᱥᱮ, ᱵᱟᱝᱠᱷᱟᱱ ᱫᱚ ᱦᱟᱸᱜ ᱯᱚᱨᱚᱵᱚᱨᱛᱤ ᱛᱤᱠᱟᱞ ᱨᱮ ᱚᱲᱟᱜ ᱜᱮ ᱮᱴᱠᱮᱴᱬᱮ ᱨᱮ ᱧᱩᱨᱩᱜᱼᱟ ᱦᱮᱸ ᱥᱮ ᱾
ᱦᱮᱸ ᱦᱮᱸ᱾
ᱱᱤᱡᱮ ᱢᱟ ᱧᱩᱨᱩᱜ ᱦᱩᱭᱩᱜᱼᱟ ᱠᱤᱱᱛᱩ ᱚᱲᱟᱜ ᱦᱚᱸ ᱯᱚᱨᱚᱵᱚᱨᱛᱤ ᱠᱟᱞ ᱨᱮ ᱟᱭᱳ ᱵᱟᱵᱟ ᱠᱚ ᱢᱮᱱᱟᱜ ᱠᱚᱣᱟ ᱩᱱᱠᱩ ᱦᱚᱸᱛᱚ ᱢᱤᱫᱴᱮᱱ ᱥᱚᱢᱚᱭ ᱢᱮᱱᱟᱜᱼᱟ ᱾ ᱦᱩᱸ ᱾
ᱟᱵᱤᱱ ᱫᱚ ᱛᱟᱦᱚᱞᱮ ᱤᱭᱟᱹ ᱟᱫᱚ ᱠᱚᱞᱮᱡᱽ ᱨᱮᱥᱮ ᱚᱱᱠᱟ ᱡᱟᱸᱦᱟᱱᱟᱜ ᱢᱟᱱᱮ ᱰᱤᱯᱞᱳᱢᱟ ᱵᱤᱱ ᱠᱚᱨᱟᱣᱮᱫᱟ?
ᱵᱟᱝ ᱱᱤᱛᱚᱜ ᱚᱱᱮ ᱢᱟᱥᱴᱟᱨᱥ ᱤᱧ ᱠᱚᱨᱟᱣ ᱫᱟ ᱾
ᱟᱪᱪᱷᱟ ᱟᱪᱪᱷᱟ ᱟᱪᱪᱷᱟ ᱾ ᱟᱪᱪᱷᱟ ᱟᱪᱪᱷᱟ ᱟᱪᱪᱷᱟ, ᱟᱹᱰᱤ ᱱᱟᱯᱟᱭ ᱠᱟᱛᱷᱟ ᱠᱟᱱᱟ ᱱᱚᱣᱟ ᱦᱟᱸᱜ᱾ ᱛᱟᱦᱚᱞᱮ ᱟᱯᱮ ᱚᱱᱛᱮ ᱫᱚ ᱛᱮᱦᱮᱧ ᱫᱚ ᱵᱟᱭ ᱫᱟᱜ ᱵᱟᱲᱟ ᱟᱠᱟᱫᱟᱭ ᱛᱮᱦᱮᱧ ᱫᱚ ᱛᱮᱦᱮᱧ ᱦᱚᱞᱟ?
ᱛᱮᱦᱮᱧ ᱫᱚ ᱥᱮᱛᱟᱜ ᱠᱷᱚᱱᱟᱜ ᱜᱮ ᱥᱤᱛᱩᱝ ᱜᱮ ᱾ ᱥᱤᱛᱩᱝ ᱠᱟᱜᱼᱟᱭ ᱢᱟᱱᱮ ᱫᱟᱜ ᱫᱚ ᱟᱹᱣᱨᱤ ᱫᱟᱜᱟᱭ ᱾ ᱢᱟᱱᱮ ᱮᱭ ᱰᱩᱸᱰᱨᱩᱜ ᱰᱩᱸᱰᱨᱩᱜ ᱢᱚᱱᱮ ᱦᱩᱭᱩᱜ ᱠᱟᱱᱟ ᱡᱮ ᱟᱭᱩᱵ ᱥᱮᱫ ᱠᱷᱱᱟᱜ ᱢᱚᱱᱮ ᱦᱚᱭ ᱫᱟᱜ ᱡᱟᱲᱤᱭᱟᱞᱮ ᱡᱟᱹᱲᱤ ᱫᱟᱲᱮᱭᱟᱜᱼᱟ᱾
ᱟ ᱡᱮ ᱮ ᱡᱮᱨᱚᱠᱚᱢ ᱜᱚᱨᱚᱢ ᱵᱩᱡᱷᱟᱹᱜ ᱠᱟᱱᱟ ᱟᱥᱟᱭᱫᱟᱹᱧ ᱟᱞᱤᱧ ᱦᱚᱸ ᱚᱱᱠᱟ ᱜᱮ ᱧᱤᱫᱟᱹ ᱠᱚᱥᱮ ᱫᱟᱜᱟᱭ ᱦᱟᱸᱜ᱾
ᱦᱮᱸ᱾
ᱟᱫᱚ ᱮᱸ ᱢᱤᱫᱴᱤᱡ ᱪᱮᱫ ᱥᱩᱵᱤᱫᱟ ᱫᱚᱨ ᱥᱩᱵᱤᱫᱷᱟᱭᱮᱱᱟ ᱦᱟᱸᱜ ᱱᱤᱭᱟᱹ ᱵᱟᱨᱫᱤᱱ ᱡᱟᱦᱟᱸ ᱥᱤᱛᱩᱝ ᱮ ᱮᱢ ᱠᱮᱜᱼᱟᱭ ᱦᱟᱸᱜ᱾ ᱚᱠᱚᱭ ᱠᱚᱠᱚ ᱥᱚᱵᱮ ᱥᱚᱵᱮ ᱵᱟᱠᱚ ᱛᱚᱞ ᱛᱚ ᱦᱩᱲᱩ ᱠᱚ ᱮ ᱜᱤᱰᱤᱭ ᱠᱟᱜᱼᱟ ᱥᱮ ᱛᱚᱞᱟ ᱞᱟᱹᱜᱤᱫ᱾ ᱩᱱᱠᱩᱣᱟᱜ ᱫᱚ ᱦᱟᱸᱜ ᱥᱩᱵᱤᱫᱷᱟᱜᱼᱟ ᱦᱮᱸ ᱥᱮ, ᱚᱱᱟ ᱫᱚ ᱵᱟᱝ ᱥᱮᱭᱟᱜᱼᱟ᱾ ᱵᱟᱠᱷᱟᱱ ᱫᱚ ᱟᱨᱮᱡ ᱛᱮ ᱦᱚᱨᱚᱵᱚᱨᱚ ᱦᱩᱭᱩᱜ-ᱟ ᱦᱮᱸ ᱥᱮ᱾ ᱩᱱᱠᱩ ᱞᱟᱹᱜᱤᱫ ᱜᱮ ᱥᱩᱵᱤᱫᱟᱭᱮᱱᱟ᱾
ᱟᱫᱚ ᱟᱵᱤᱱ ᱦᱚᱸᱛᱚ ᱱᱚᱣᱟ ᱟᱯᱮ ᱚᱱᱛᱮ ᱨᱮ ᱦᱚᱭᱛᱚ ᱱᱚᱣᱟ ᱦᱩᱲᱩ ᱠᱚ ᱪᱟᱥ ᱵᱟᱲᱟ ᱠᱟᱛᱮᱫ ᱟᱫᱚ ᱤᱱᱟᱹ ᱯᱚᱨᱮ ᱡᱟᱦᱟᱸᱱᱟᱜ ᱵᱚ ᱪᱟᱥ
ᱟᱞᱮ ᱱᱚᱛᱮᱨᱮ ᱪᱟᱥ ᱵᱟᱲᱟ ᱫᱚ ᱵᱮᱥᱤᱨ ᱵᱷᱟᱜᱽ ᱫᱚ ᱦᱩᱲᱩ ᱜᱮ ᱟᱫᱚ ᱛᱟᱞᱟ ᱛᱞᱟᱟᱨᱮ ᱚᱱᱟ ᱵᱟᱫᱟᱢ ᱠᱚ ᱛᱤᱞᱢᱤᱧ ᱠᱚ ᱤᱱᱟᱹᱜᱮ᱾ ᱟᱫᱚ ᱚᱱᱟ ᱫᱚ ᱥᱩᱵᱤᱫᱟ ᱡᱚᱱᱚᱠ ᱚᱱᱩᱥᱟᱨᱮ ᱟᱨ ᱪᱮᱫ ᱚᱠᱚᱭ ᱚᱠᱚᱭᱟᱜ ᱥᱩᱵᱤ ᱫᱟᱜᱼᱟ ᱛᱟᱨᱯᱚᱨᱮ ᱵᱟᱹᱫᱟᱜ ᱪᱮᱫ ᱞᱮᱠᱟ ᱥᱩᱵᱤᱫᱟᱜ-ᱟ ᱚᱱᱟ ᱚᱱᱩᱥᱟᱨᱮ ᱟᱨ ᱟᱞᱮ ᱫᱚ ᱱᱚᱣᱟ ᱠᱟᱹᱴᱤᱡ ᱵᱟᱡᱟᱨ ᱫᱤᱥᱚᱢ ᱥᱮᱫ ᱨᱮᱜᱮ ᱢᱮᱱᱟᱜ ᱞᱮᱭᱟ ᱛᱚ᱾ ᱟᱫᱚ ᱦᱩᱲᱩ ᱡᱮᱨᱚᱠᱚᱢ ᱪᱟᱥᱚᱜᱼᱟ ᱚᱱᱠᱟ ᱫᱚ ᱱᱚᱣᱟ ᱛᱤᱞᱢᱤᱧ ᱠᱚ, ᱵᱟᱫᱟᱢ ᱠᱚ, ᱚᱱᱟ ᱠᱚᱦᱚᱸ ᱪᱟᱥᱚᱜᱼᱟ ᱚᱱᱟ᱾ ᱥᱟᱶ ᱥᱟᱶᱛᱮ ᱱᱚᱰᱮᱨᱮᱱ ᱦᱚᱲ ᱠᱚᱣᱟᱜ ᱫᱚ ᱠᱤᱱᱛᱩ ᱦᱟᱹᱠᱩ ᱪᱟᱥ ᱠᱚ ᱛᱟᱯᱚᱨᱮ ᱵᱚᱭᱞᱟᱨ ᱯᱷᱟᱨᱟᱢ ᱠᱚ ᱡᱷᱚᱛᱚ ᱦᱚᱲᱟᱜ ᱢᱮᱱᱟᱜ-ᱟ ᱛᱚ᱾ ᱵᱟ ᱟᱨ ᱟᱫᱚ ᱱᱚᱣᱟ ᱠᱚ ᱡᱤᱱᱤᱥ ᱫᱚ ᱵᱮᱥᱤᱨ ᱵᱷᱟᱜᱽ ᱱᱚᱰᱮ ᱡᱟᱦᱟᱸ ᱧᱮᱞ ᱟᱠᱟᱱᱟ ᱱᱩᱠᱩ ᱪᱷᱟᱛᱤᱠ ᱦᱚᱲ ᱠᱚ ᱢᱮᱱᱟᱜ ᱠᱚᱣᱟ ᱛᱚ ᱱᱚᱰᱮ᱾ ᱩᱱᱠᱩᱣᱟᱜ ᱜᱮ ᱦᱟᱸᱜ ᱰᱷᱮᱨ ᱧᱚᱜ ᱜᱮ ᱢᱮᱱᱟᱜ ᱜᱮᱭᱟ ᱟᱫᱚ ᱟ ᱩᱱᱠᱩ ᱥᱟᱶ ᱥᱟᱶ ᱜᱮ ᱠᱟᱹᱢᱤ ᱵᱟᱲᱟ ᱦᱩᱭᱩᱜ ᱠᱟᱱ ᱜᱮᱭᱟ ᱦᱟᱸᱜ᱾
ᱟᱪᱪᱷᱟ ᱞᱟᱹᱭᱫᱤᱧ ᱟᱫᱚ ᱚᱱᱮ ᱵᱚᱭᱞᱟᱨ ᱚᱱᱟ ᱠᱚᱫᱚ ᱢᱟᱱᱮ ᱮ ᱟᱵᱚᱣᱟᱜ ᱥᱟᱱᱛᱟᱲ ᱢᱟ ᱵᱟᱹᱲᱛᱤ ᱯᱮ ᱵᱮᱱᱟᱣ ᱟᱠᱟᱫ ᱠᱚᱣᱟ᱾
ᱦᱮᱸ ᱦᱮᱸ ᱱᱤᱭᱟᱹᱷᱟᱣ ᱟᱹᱰᱤ ᱜᱟᱱ ᱜᱮᱠᱩ ᱠᱚᱨᱟᱣ ᱮᱫᱟ ᱦᱟᱸᱜ᱾
ᱟᱪᱪᱷᱟ᱾ ᱢᱟᱱᱮ ᱚᱱᱟ ᱚᱱᱟ ᱫᱚ ᱪᱮᱫ ᱞᱮᱠᱟ ᱥᱤᱥᱴᱮᱢ ᱢᱟᱱᱮ ᱟᱨ ᱛᱤᱱᱟᱹᱜ ᱢᱤᱫᱴᱟᱝ ᱯᱷᱟᱨᱢ ᱨᱮ ᱛᱤᱱᱟᱹᱜ ᱜᱟᱱ ᱠᱚ ᱥᱟᱦᱚᱵ-ᱟ ᱵᱚᱞᱮ
ᱵᱟ ᱚᱱᱟ ᱫᱚ ᱦᱟᱸᱜ ᱠᱚ ᱮᱛᱚᱵ ᱪᱮᱫ ᱞᱮᱠᱟ ᱠᱚ ᱛᱚᱵᱟ ᱚᱱᱟ ᱫᱚ ᱦᱟᱸᱜ ᱟᱠᱚ ᱪᱮᱛᱟᱱ ᱨᱮ ᱡᱮ ᱪᱮᱫ ᱞᱮᱠᱟ ᱴᱟᱠᱟ ᱠᱟᱹᱣᱰᱤ ᱠᱚᱠᱚ ᱵᱮᱣᱦᱟᱨᱮᱮᱫ-ᱟ᱾ ᱟᱹᱰᱤ ᱦᱚᱲ ᱱᱚᱛᱮᱨᱮ ᱧᱮᱞᱮᱫ ᱠᱚᱣᱟ ᱦᱟᱸᱜ ᱚᱲᱟᱜ ᱠᱷᱚᱱ ᱜᱮᱠᱚ ᱮᱛᱚᱵᱮᱜ-ᱟ᱾ ᱚᱲᱟᱜ ᱨᱮ ᱠᱟᱹ ᱠᱟᱹᱡ ᱠᱟ. ᱡ ᱠᱟ. ᱡ ᱠᱟ. ᱡᱛᱮ ᱯᱚᱨᱮᱛᱮ ᱥᱮᱬᱟᱸ ᱧᱚᱜ ᱯᱷᱟᱨᱢ ᱠᱚ ᱵᱮᱱᱟᱣᱟ ᱦᱚᱸᱜ-ᱚ ᱱᱚᱝᱠᱟ ᱟᱠᱚ ᱪᱤᱱᱛᱟᱹ ᱵᱷᱟᱵᱽᱱᱟ ᱠᱚ ᱫᱚᱦᱚᱣ ᱟᱠᱟᱜ-ᱟ ᱦᱟᱸᱜ᱾
ᱟᱪᱪᱷᱟ᱾ ᱟᱫᱚ ᱢᱟᱱᱮ ᱚᱠᱟᱨᱮ ᱢᱟᱱᱮ ᱟᱝᱠᱟ ᱜᱟᱹᱰᱤ ᱠᱚ ᱦᱤᱡᱩᱜ ᱟᱥᱮ ᱢᱟᱱᱮ
ᱦᱮᱸ ᱟᱹᱠᱷᱨᱤᱧ ᱟᱹᱠᱷᱨᱤᱧ ᱫᱚ ᱱᱚᱸᱰᱮ ᱡᱟᱦᱟᱸ ᱮᱸ ᱟᱫᱚ ᱟᱹᱰᱤᱜᱟᱱ ᱱᱚᱰᱮ ᱫᱚ ᱦᱟᱸᱜ ᱯᱷᱟᱨᱢ ᱢᱮᱱᱟᱜ-ᱟ ᱛᱚ ᱱᱚᱰᱮ ᱜᱮᱫᱚ ᱵᱟᱦᱨᱮ ᱡᱷᱚᱛᱚᱜᱮ ᱮᱠᱥᱯᱳᱰᱚᱜ-ᱟ ᱱᱚᱰᱮ ᱠᱷᱚᱱ ᱫᱚ᱾ ᱡᱚᱛᱚᱜᱮ ᱵᱟᱨᱦᱮ ᱥᱮᱫ ᱪᱟᱞᱟᱜ-ᱟ ᱢᱟᱱᱮ ᱟᱵᱚ ᱤ ᱫᱤᱥᱚᱢ ᱨᱮᱜᱮ ᱟᱫᱚ ᱚᱱᱟ ᱫᱚ ᱫᱚ ᱦᱟᱸᱜ ᱵᱷᱟᱨᱦᱮ ᱥᱮᱫ ᱜᱟᱹᱰᱤ ᱪᱟᱞᱟᱜ-ᱟ᱾ ᱟᱨ ᱞᱳᱠᱟᱞ ᱨᱮᱦᱚᱸ ᱦᱟᱡᱩᱜ ᱜᱮᱭᱟ ᱱᱚᱣᱟ ᱫᱚ ᱢᱟᱱᱮ ᱞᱳᱠᱟᱞ ᱨᱮᱦᱚᱸ ᱟᱠᱷᱨᱤᱧᱚᱜ ᱜᱮᱭᱟ ᱱᱚᱣᱟ ᱫᱚ ᱵᱟᱝ ᱟ ᱢᱟᱱᱮ ᱵᱟᱝᱟ ᱞᱟᱹᱭ ᱞᱮᱠᱷᱟᱱ ᱦᱚᱸ ᱵᱷᱩᱞᱚᱜ-ᱟ ᱦᱮᱸᱥᱮ ᱵᱟᱝ᱾
ᱛᱚᱵᱮ ᱟᱞᱮ ᱱᱟᱜ ᱩᱸ ᱵᱟᱠᱚ ᱵᱮᱱᱟᱣ ᱠᱟᱫᱟ ᱵᱚᱭᱞᱥᱨ ᱯᱷᱚᱨᱢ ᱠᱚᱫᱚ ᱢᱟᱱᱮ ᱠᱤᱪᱷᱩ ᱠᱤᱪᱷᱩ ᱡᱚᱱ ᱦᱚᱲᱟ ᱜᱮ ᱢᱮᱱᱟᱜ-ᱟ᱾ ᱟᱨ ᱚᱱᱠᱟ ᱢᱟᱱᱮ ᱵᱟᱹᱱᱩᱜ ᱟᱠᱟᱜ ᱟ ᱵᱟᱝ ᱟᱞᱮ ᱫᱚ ᱢᱤᱫᱴᱟᱝ ᱵᱟᱨᱭᱟ ᱢᱮᱱᱟᱜ-ᱟ ᱤᱱᱠᱟᱹ ᱟᱨ ᱥᱩᱠᱨᱤ ᱯᱟᱨᱟᱢ ᱜᱚᱝᱠᱮ ᱢᱤᱫᱴᱟᱝ, ᱦᱮᱸ ᱢᱤᱫᱴᱟᱝ ᱜᱮ ᱢᱮᱱᱟᱜ ᱟᱞᱮ ᱟᱛᱩ ᱨᱮ ᱫᱚ ᱾
ᱥ-ᱩ-ᱜ ᱵᱟᱝ ᱱᱚᱛᱮ, ᱟᱵᱚ ᱦᱚᱲ ᱠᱚ ᱠᱤᱪᱷᱩ ᱠᱤᱪᱷᱩ ᱠᱚ ᱪᱮᱥᱴᱟᱭᱮᱫᱟ ᱦᱟᱸᱜ ᱾ ᱚᱱᱟ ᱥᱩᱠᱨᱤ ᱯᱷᱟᱨᱢ ᱴᱟᱜ ᱠᱟᱹᱴᱤᱡ ᱠᱚ ᱥᱮᱸᱬᱟ ᱵᱷᱟᱵᱛᱮᱠᱚ ᱠᱚᱨᱟᱣ ᱨᱮᱱᱟᱜ ᱠᱟᱨᱚᱱ ᱫᱚ ᱦᱩᱭ ᱢᱟᱱᱮ ᱟᱹᱰᱤ ᱦᱚᱲᱤᱧ ᱧᱮᱞᱮᱜ ᱠᱚᱣᱟ ᱚᱱᱟ ᱥᱩᱠᱨᱤ ᱤᱫᱤ ᱠᱟᱛᱮ ᱴᱨᱮᱱᱤᱝ ᱦᱚᱸᱠᱚ ᱦᱟᱛᱟᱣᱮᱫᱟ ᱟᱨ ᱱᱟᱯᱟᱭ ᱡᱤᱱᱤᱥ ᱠᱟᱱ ᱜᱮᱭᱟ ᱥᱮ
ᱦᱮᱸ, ᱱᱟᱯᱟᱭ ᱡᱤᱱᱥ ᱠᱟᱱᱟ ᱾
ᱦᱩ ᱾ ᱤᱧᱤᱧ ᱢᱚᱱᱮᱭᱟ ᱤᱧᱤ ᱢᱚᱱᱮᱭᱟ ᱡᱮ ᱟᱵᱚ ᱦᱚᱲ ᱠᱚ ᱡᱮ ᱨᱚᱠᱚᱢ ᱚᱞᱚᱜ ᱯᱟᱲᱦᱟᱣ ᱫᱤᱠ ᱠᱷᱚᱱᱟᱜ ᱫᱚᱢᱮᱹᱵᱚ ᱪᱮᱥᱴᱟᱭᱮᱫᱟ ᱚᱱᱠᱟᱜᱮ ᱮᱴᱟᱜ ᱦᱚᱲ ᱠᱚ ᱞᱮᱠᱟ ᱟᱵᱚ ᱵᱮᱵᱽᱥᱟ ᱠᱚᱨᱮ ᱵᱟ ᱡᱟᱦᱟᱱᱟᱜ ᱠᱟᱹᱢᱤ ᱠᱚᱨᱮ ᱚᱱᱟ ᱠᱚᱨᱮ ᱫᱚ ᱪᱮᱥᱴᱟ ᱦᱚᱸ ᱫᱚᱨᱠᱟᱨ ᱠᱟᱱ ᱜᱮᱭᱟ ᱦᱮᱸᱥᱮ
ᱦᱮᱸ, ᱚᱱᱟ ᱫᱚ ᱟᱹᱰᱤ ᱡᱟᱹᱨᱩᱲ ᱠᱟᱱ ᱜᱮᱭᱟ ᱪᱮᱥᱮ
ᱮᱜ ᱾
ᱱᱤᱛᱚ ᱫᱚ ᱡᱚᱛᱚ ᱠᱷᱚᱱᱟᱜ ᱛᱟᱭᱚᱢ ᱧᱚᱜ ᱨᱮᱜᱮ ᱢᱮᱱᱟᱜ ᱵᱚᱱᱟ ᱚᱱᱟ ᱴᱟᱠᱟ ᱯᱩᱭᱥᱟᱹ ᱫᱤᱠ ᱠᱚ ᱛᱮᱫᱚ ᱾ ᱩᱱᱟᱹᱜ ᱫᱚ ᱵᱟᱵᱚ ᱢᱟᱲᱟᱝ ᱠᱟᱱᱟ ᱚᱱᱟᱛᱮ ᱞᱤᱧ ᱢᱮᱱᱟ ᱵᱮᱵᱽᱥᱟ ᱴᱮᱯᱥᱟ ᱠᱚᱫᱚ ᱵᱷᱟᱜᱮᱹ ᱡᱤᱱᱤᱥ ᱠᱟᱱ ᱜᱮᱭᱟ ᱡᱩᱫᱤ ᱢᱤᱫ ᱫᱷᱟᱣ ᱟᱢ ᱥᱟᱵ ᱛᱤᱭᱩᱜ ᱫᱟᱲᱮᱭᱟᱜ ᱟᱢ ᱛᱟᱦᱞᱮ ᱢᱟᱱᱮ ᱦᱮᱸ ᱵᱷᱟᱜᱮᱹ ᱞᱮᱠᱟ ᱢᱤᱫᱴᱟᱝ ᱢᱟᱱᱮ ᱪᱟᱱᱥ ᱛᱟᱦᱮᱱᱟ ᱟᱨᱠᱤ
ᱛᱮᱜ ᱴᱷᱤᱠ, ᱩᱜ-ᱷᱩᱦ ᱟᱵᱚ ᱡᱩᱫᱤ ᱨᱟᱠᱟᱵ ᱦᱳᱭᱳᱜ ᱛᱟᱵᱚᱱᱟ ᱦᱟᱸᱜ ᱟᱵᱚ ᱢᱟ ᱟᱰᱤ ᱜᱟᱱ ᱜᱮᱵᱚ ᱛᱟᱭᱱᱚᱢ ᱧᱚᱜ ᱜᱮᱭᱟ ᱴᱷᱤ-ᱤ-ᱭᱜ ᱾
ᱦᱚᱸ᱾
ᱡᱩᱫᱤ ᱨᱟᱠᱟᱵ ᱦᱩᱭᱩᱜ ᱛᱟᱵᱚᱱᱟ ᱛᱟᱚᱞᱮ ᱫᱚ ᱡᱷᱚᱛᱚ ᱨᱚᱠᱚᱢ ᱡᱤᱱᱤᱥ ᱜᱮ ᱠᱚᱨᱟᱣ ᱫᱚᱨᱠᱟᱨᱚᱜ-ᱟ ᱺ ᱱᱚᱣᱟ ᱵᱮᱯᱟᱨ ᱵᱟ ᱵᱮᱵᱽᱥᱟ ᱦᱳᱭ ᱪᱚᱱᱚᱜ ᱚᱞᱚᱜ ᱯᱟᱲᱦᱟᱣ ᱦᱳᱭ ᱪᱚ ᱱᱚᱜ ᱱᱟᱣᱟ ᱥ ᱠᱤᱞ ᱥᱮᱸᱬᱟ ᱠᱟᱛᱮ ᱚᱱᱞᱟᱭᱤᱱ ᱠᱟᱢᱤ ᱦᱩᱭᱪᱚᱱᱚᱜ ᱚᱱᱟ ᱠᱚ ᱡᱷᱚᱛᱚ ᱡᱤᱱᱤᱥ
ᱦᱮᱸ ᱦᱮᱸ ᱟ ᱡᱮᱢᱚᱱ ᱱᱚᱜ-ᱚᱭ ᱢᱤᱫᱴᱟᱝ ᱡᱮ ᱢᱤᱫᱴᱟᱝ ᱮᱢ ᱰᱷᱮᱥᱟ ᱠᱟᱜ-ᱟ ᱡᱮ ᱦᱮᱸ ᱱᱚᱣᱟᱧ ᱠᱚᱨᱟᱣ ᱮᱫᱟ ᱱᱚᱣᱟ ᱜᱮ ᱤᱧᱟᱹᱜ ᱵᱷᱚᱵᱤᱥᱥᱚᱛ ᱚᱱᱠᱟ ᱫᱚ ᱵᱟᱝ ᱦᱳᱭ ᱫᱟᱲᱮᱭᱟᱜ-ᱟ ᱛᱤᱥ ᱦᱚᱸ ᱾
ᱦᱮᱸ, ᱟᱫᱚ ᱪᱮᱫ ᱚᱸᱝᱠ- ᱚᱸᱝ -ᱚᱸᱝ ᱦᱮᱸ ᱞᱟᱹᱭᱵᱤᱱ?
ᱞᱟ. ᱭ ᱫᱤᱧ ᱦᱮᱸ ᱢᱤᱫᱴᱟᱝ ᱥᱟᱶ ᱥᱟᱶᱛᱮ ᱫᱚ ᱢᱟᱱᱮ ᱟᱨᱦᱚᱸ ᱟᱰᱤ ᱜᱟᱱ ᱤᱥᱠᱤᱞ ᱠᱚ ᱥᱮᱸᱬᱟ ᱞᱟᱹᱠᱛᱤ ᱠᱟᱱᱟ ᱪᱮᱫᱟᱜ ᱥᱮ ᱮᱵᱟᱨ ᱚᱱᱟ ᱨᱚᱝ ᱛᱮᱜᱮ ᱢᱟᱱᱮ ᱵᱟᱝ ᱜᱟᱱ ᱞᱮᱱᱟ ᱛᱟᱞᱦᱮ ᱮᱴᱟᱜᱟᱜ ᱨᱚᱝ ᱢᱟᱱᱮᱢ ᱠᱚᱢᱯᱤᱭᱩ ᱫᱟᱲᱮᱭᱟᱜ-ᱟ ᱟᱨ ᱡᱩᱫᱤ ᱢᱤᱫᱴᱟᱝ ᱮᱢ ᱴᱟᱨᱜᱮᱴ ᱠᱟᱜ ᱛᱟᱦᱞᱮ ᱚᱝᱠᱟ ᱫᱚ ᱵᱟᱝ ᱜᱟᱱᱚᱜᱼᱟ᱾ ᱚᱳᱠᱟ ᱤᱧᱟᱹᱜ ᱵᱩᱡᱷᱟᱹᱜ ᱠᱟ
ᱟᱫᱚ ᱪᱮᱫ ᱢᱤᱫᱴᱟᱝ ᱠᱚᱨᱟᱣ ᱞᱮᱠᱷᱟᱱ ᱫᱚ ᱟᱰᱤᱜᱟᱱ ᱚᱠᱛᱚ ᱞᱟᱜᱟᱜᱼᱟ ᱦᱟᱸᱜ ᱦᱮᱸ ᱥᱮ ᱨᱟᱠᱟᱵ ᱛᱮᱫᱚ, ᱟᱨ ᱢᱤᱫ ᱥᱟᱶ ᱛᱮ ᱟᱰᱤᱜᱟᱱ ᱥᱟᱵ ᱫᱚᱦᱚ ᱞᱮᱝ ᱠᱷᱟᱱ ᱥᱩᱵᱤᱫᱟ, ᱢᱤᱫ ᱥᱟᱶᱛᱮ ᱡᱷᱚᱛᱚ ᱨᱚ ᱯᱨᱚᱵᱞᱮᱹᱢ ᱦᱚᱸ ᱥᱚᱞᱵᱷᱚᱜᱼᱟ, ᱥᱟᱶᱛᱮ ᱨᱟᱠᱟᱵ ᱦᱚᱸ ᱜᱟᱱᱚᱜᱼᱟ ᱦᱮᱸ ᱥᱮ?
ᱟᱸ ᱞᱟᱹᱭᱫᱟᱹᱧ ᱜᱚᱝᱠᱮ ᱞᱟᱹᱭ ᱫᱚᱦᱲᱟ ᱞᱤᱧ ᱠᱳᱞ-ᱟ ᱥᱮ ᱢᱟᱱᱮ ᱢᱟᱱᱮ ᱤᱭᱟᱹ ᱠᱟᱱᱟ ᱯᱚᱱᱨ ᱢᱤᱱᱤᱴ ᱮᱸ ᱯᱟᱨᱚᱢ ᱟᱠᱟᱱᱟ ᱚᱠᱟᱨᱮ
ᱤᱧ ᱚᱱᱟᱜᱤᱧ ᱧᱮᱞᱮᱜᱼᱟ ᱪᱤᱠᱟᱹᱛᱮ ᱩᱱᱟᱹᱜ ᱚᱠᱛᱚ ᱮᱱᱟ ᱤᱧ ᱵᱩᱡᱷᱟᱹᱣ ᱵᱟᱹᱧ ᱫᱟᱲᱮᱭᱟᱜ ᱠᱟᱱᱟ ᱡᱟᱦᱟᱸ ᱫᱚ ᱠᱟᱴᱟ ᱦᱚᱸ ᱵᱟᱝ ᱠᱟᱴᱟᱜ ᱠᱟᱱᱟ? ᱟᱪ-ᱪᱷᱟ ᱢᱟ ᱫᱩᱣᱲᱟᱹ ᱛᱮ ᱜᱮ ᱠᱚᱞ ᱵᱤᱱ᱾
ᱟᱪ-ᱪᱷᱟ,